ᱦᱚᱭ ᱦᱚᱭ ᱡᱚᱦᱟᱨ ᱜᱮ ᱡᱚᱦᱟᱨ ᱜᱮ, ᱜᱚᱝᱠᱮ ᱛᱟᱞᱦᱮ ᱦᱮᱸ ᱜᱚᱝᱠᱮ ᱟᱨ ᱟᱹᱞᱤᱧᱟᱜ ᱪᱮᱫ ᱞᱮᱠᱟ ᱵᱮᱱ ᱟᱸᱡᱚᱢ ᱫᱟ ᱱᱟᱯ
ᱦᱚᱸ ᱦᱚᱸ ᱱᱟᱯᱟᱭ ᱜᱮ ᱱᱟᱯᱟᱭ ᱜᱮ᱾
ᱟᱪᱪᱷᱟ ᱪᱷᱟ᱾
ᱚ ᱟᱫᱚ ᱪᱮᱫ ᱠᱚᱵᱮᱱ ᱪᱤᱠᱟᱹᱭᱮᱼᱟ?
ᱦᱮᱸ ᱜᱚᱝᱠᱮ ᱢᱮᱱ ᱞᱮᱠᱷᱟᱱ ᱫᱚ ᱱᱤᱛᱚᱜ ᱫᱚ ᱱᱟᱜ ᱦᱚᱸᱜᱼᱚᱭ ᱢᱮᱱᱫᱚ ᱵᱮᱲᱟ ᱛᱟᱨᱟᱥᱤᱧ ᱦᱚᱸ ᱵᱮᱲᱟ ᱛᱟᱨᱟᱥᱤᱧ ᱢᱟᱨᱥᱟᱞ ᱱᱟ ᱱᱚᱜᱼᱚᱭ ᱦᱟᱹᱥᱩᱨ ᱜᱚᱫ ᱱᱟ ᱟᱫᱚ ᱱᱚᱜᱼᱚᱭ ᱥᱤᱸᱜᱟᱹᱲ ᱚᱠᱛᱚ ᱫᱚ ᱱᱟᱦᱟᱜ ᱢᱮᱱᱫᱚ ᱜᱚᱝᱠᱮ ᱦᱚᱸᱜ-ᱚᱭ ᱵᱟᱭᱨᱮ ᱥᱮᱫ ᱠᱟᱹᱴᱤᱡ ᱞᱤᱧ ᱩᱰᱩᱠ ᱟᱠᱟᱱᱟ ᱞᱟᱭᱤᱴ ᱠᱚ ᱥᱟᱵ ᱵᱟᱲᱟ ᱠᱟᱛᱮ ᱪᱮᱨᱦᱟ ᱥᱟᱦᱤᱡ ᱵᱩᱡᱩᱜ ᱠᱟᱱᱟ ᱟᱫᱚ ᱚᱱᱟᱛᱮ ᱵᱟᱭᱨᱮ ᱪᱮᱫ ᱨᱮ?
ᱚ ᱟᱪᱪᱷᱟ ᱟᱪᱪᱷᱟ ᱱᱟᱯᱟᱭ ᱠᱟᱛᱷᱟ
ᱜᱚᱝᱠᱮ ᱛᱟᱦᱚᱞᱮ ᱟᱵᱮᱱ ᱫᱚ ᱪᱮᱫ ᱠᱚᱵᱮᱱ ᱪᱤᱠᱟᱹᱭᱮᱫᱟ
ᱦᱳᱭ ᱜᱚᱢᱠᱮ ᱟᱹᱞᱤᱧ ᱦᱚᱸ ᱦᱚᱸᱜᱼᱚᱭ ᱱᱤᱛᱚᱜ ᱫᱚ ᱱᱤᱭᱟᱹ ᱤᱡᱟᱹ ᱠᱚᱨᱮ ᱜᱮᱞᱤᱧ ᱫᱩᱲᱩᱵ ᱵᱟᱲᱟᱭ ᱠᱟᱱᱟ ᱟᱫᱚ ᱟᱹᱞᱤᱧ ᱢᱟ ᱥᱮ ᱨᱚᱠᱚᱢ ᱫᱟᱬᱟᱱ ᱵᱮᱱ ᱢᱟᱭ ᱠᱮ ᱧᱮᱞ ᱢᱟᱱᱮ ᱠᱟᱹᱴᱤᱡ ᱵᱟᱡᱟᱨ ᱨᱮᱞᱤᱧ ᱛᱟᱦᱮᱱᱟ ᱛᱚ
ᱟᱪᱚ
ᱟᱫᱚ ᱚᱱᱟ ᱫᱟᱬᱟᱱ ᱵᱚᱞᱛᱮ ᱟᱫᱚ ᱜᱟᱹᱲᱤ ᱴᱟᱹᱲᱤ ᱟᱣᱟᱡ ᱠᱚ ᱦᱤᱡᱩᱜᱼᱟ ᱾ ᱟᱫᱚ ᱚᱱᱟ ᱠᱷᱟᱹᱛᱤᱨ ᱱᱤᱛᱚᱜ ᱱᱤᱭᱟᱹ ᱠᱚᱨᱮ ᱜᱮ ᱱᱚᱰᱮ ᱵᱚᱞᱚ ᱟᱛᱮ ᱱᱤᱭᱟᱹ ᱠᱚ ᱠᱟᱹᱢᱤ ᱵᱟᱲᱟᱭ ᱦᱩᱭᱩᱜ ᱠᱟᱱᱟ ᱟᱨ ᱪᱮᱫ
ᱟᱪᱪᱷᱟ ᱪᱷᱟ ᱪᱷᱟ ᱦᱳᱭ ᱜᱚᱝᱠᱮ ᱟᱹᱰᱤ ᱱᱟᱯᱟᱭ ᱠᱟᱛᱷᱟ ᱟᱫᱚ ᱜᱚᱝᱠᱮ ᱪᱟᱥᱵᱟᱥ ᱫᱚ ᱛᱤᱱᱟᱹᱜ ᱥᱟᱺᱜᱤᱧ ᱠᱮᱫᱟ ᱯᱮ ᱢᱮᱱ ᱫᱚ ᱱᱟᱦᱟᱸᱜ ᱟᱯᱮ ᱫᱤᱥᱚᱢ ᱫᱚ ᱾
ᱦᱚᱸ ᱜᱚᱢᱠᱮ ᱟᱞᱮ ᱫᱤᱥᱚᱢ ᱥᱮᱫ ᱫᱚ ᱱᱤᱛᱚᱜ ᱫᱚ ᱮᱭᱛᱚ ᱯᱩᱭᱞᱩ ᱢᱟ ᱠᱤᱪᱷᱩ ᱫᱤᱱ ᱞᱟᱦᱟ ᱨᱮᱢᱟ ᱫᱟᱜ ᱜᱮ ᱵᱟᱭ ᱫᱟᱜ ᱮᱫ ᱛᱟᱦᱮᱸᱱᱟ ᱾ ᱟᱫᱚ ᱱᱮᱛᱟᱨ ᱫᱚ ᱦᱳᱭ ᱮᱭ ᱠᱤᱪᱷᱩ ᱫᱤᱱ ᱫᱟᱜ ᱜᱚᱫ ᱠᱮ-ᱟᱭ ᱟᱫᱚ ᱡᱟᱭᱜᱟ ᱫᱟᱜ ᱠᱮᱫ ᱛᱮ ᱛᱚᱲᱟ ᱠᱚᱞᱮ ᱜᱤᱰᱤ ᱦᱟᱛᱟᱲ ᱯᱮ ᱦᱟᱨᱟ ᱫᱚ ᱟᱹᱣᱨᱤ ᱦᱟᱨᱟᱜᱼᱟ᱾ ᱟᱨᱚ ᱮᱸ ᱯᱚᱱᱨᱚ ᱠᱩᱲᱤ ᱫᱤᱱ ᱦᱟᱸᱜ ᱞᱟᱜᱟᱜᱼᱟ᱾ ᱦᱟᱨᱟᱛᱮ ᱟᱫᱚ ᱛᱟᱨ ᱯᱚᱨᱮ ᱨᱮᱜᱮ ᱱᱟᱜ ᱨᱚᱦᱚᱭ ᱫᱚ ᱟᱨᱟᱢᱵᱚᱭ ᱟᱞᱮ ᱾ ᱟᱯᱮ ᱚᱱᱛᱮ ᱪᱮᱞᱠᱟ ᱠᱷᱚᱵᱚᱨ ᱜᱚᱝᱠᱮ ᱪᱟᱥ ᱨᱚᱦᱚᱭ ᱠᱚᱨᱮᱱᱟᱜ,
ᱦᱳᱭ ᱜᱚᱢᱠᱮ ᱟᱞᱮ ᱱᱚᱛᱮ ᱦᱚᱸ ᱱᱟᱜ ᱢᱮᱱᱫᱚ ᱟᱸ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱡᱟ ᱩᱰᱟᱹᱝ ᱜᱮ ᱫᱟᱜ ᱥᱮ ᱡᱟᱹᱯᱩᱫ ᱵᱟᱲᱟ ᱞᱮᱜᱮᱭᱟᱭ,
ᱱᱚᱜᱼᱚ ᱱᱚᱣᱟ ᱟᱨ ᱦᱟᱸᱜ ᱢᱮᱱᱫᱚ ᱮᱱ ᱫᱚᱥ ᱵᱟᱨᱚ ᱫᱤᱱ ᱱᱟ-ᱦᱟᱸᱜ ᱫᱚ ᱱᱟᱦᱟᱸᱜ ᱜᱚᱝᱠᱮ ᱩᱱᱫᱚ ᱡᱟᱹᱯᱩᱫ ᱵᱟᱲᱟ ᱠᱮᱜ ᱜᱮᱭᱟᱭ ᱢᱮᱱ ᱫᱚ ᱞᱟᱜᱟᱛᱟᱨ ᱱᱟᱜ ᱾
ᱟᱪᱪᱷᱟ
ᱟᱫᱚ ᱱᱟᱦᱟ-ᱜ ᱜᱚᱝᱠᱮ ᱚᱱᱟ ᱫᱟᱜ ᱠᱟᱛᱮᱜ ᱫᱚᱢᱮ ᱮᱴᱟ ᱢᱚᱱᱮ ᱨᱮᱫᱚ ᱨᱟᱹᱥᱠᱟᱹ ᱵᱟᱝ ᱟᱹᱭᱤᱠᱟᱹᱜ ᱠᱟᱱᱟ ᱾ ᱟᱫᱚ ᱫᱤᱠᱠᱷᱤᱱᱟᱜ ᱛᱤᱱᱟᱹᱜ ᱫᱤᱱ ᱱᱤᱭᱟᱹ ᱫᱟᱜ ᱮ ᱫᱚᱦᱚᱭ ᱮᱫᱟ ᱥᱮ ᱵᱟᱭ ᱫᱚᱦᱚᱭ ᱮᱫᱟ ᱚᱱᱟ ᱪᱮᱛᱟᱱ ᱨᱮᱜᱮ ᱛᱚ ᱦᱮᱸ ᱥᱮ ᱵᱟᱝ ᱾
ᱦᱳᱭ ᱦᱳᱭ
ᱦᱳᱭ ᱦᱳᱭ ᱜᱚᱢᱠᱮ ᱛᱟᱦᱚᱞᱮ ᱟᱯᱮ ᱥᱮᱫ ᱫᱚ ᱪᱮᱫ ᱞᱮᱠᱟ ᱾
ᱦᱳᱭ ᱟᱞᱮ ᱥᱮᱫ ᱢᱟ ᱚᱱᱮ ᱞᱟᱹᱭ ᱟᱫ ᱵᱤᱱ ᱛᱚᱲᱟ ᱠᱚᱞᱮ ᱜᱤᱲᱤᱭ ᱠᱟᱜᱼᱟ ᱱᱤᱛᱚᱜ ᱫᱚ ᱟᱨᱚ ᱥᱚᱢᱳᱭ ᱞᱟᱜᱟᱜᱼᱟ ᱠᱟᱹᱴᱤᱡ ᱛᱚᱲᱟ ᱠᱚ ᱦᱟᱨᱟᱛᱮ ᱾ ᱚᱱᱟ ᱜᱮᱞᱮ ᱛᱟᱸᱜᱤᱭ ᱠᱟᱜ-ᱟ ᱦᱳᱭ ᱟᱫᱚ ᱱᱤᱛᱚᱜ ᱫᱚ ᱵᱟᱹᱫᱽ ᱠᱚᱞᱮ ᱞᱚᱥᱚᱫ ᱵᱟᱲᱟᱭᱟ ᱟᱨ ᱪᱮᱫ? ᱟᱫᱚ ᱢᱟᱱᱮ ᱫᱟᱜ ᱦᱚᱸ ᱫᱟᱜ ᱮᱜᱟᱭ ᱛᱚ ᱟᱨᱚ ᱠᱟᱹᱴᱤᱡ ᱪᱩᱞᱩᱝ ᱛᱟᱸᱜᱤ ᱞᱮᱜᱮᱞᱮ ᱛᱤᱱᱟᱹᱜ ᱜᱟᱱ ᱱᱤᱭᱟᱹ ᱫᱟᱜ ᱦᱚᱸ ᱪᱮᱜ ᱞᱮᱠᱟᱭ ᱫᱟᱜ ᱮ ᱦᱩᱱᱟᱹᱝ ᱾
ᱦᱳᱭ ᱦᱳᱭ
ᱦᱮᱸ ᱟᱫᱚ ᱵᱟᱹᱫᱽ ᱠᱚ
ᱦᱮᱸ ᱟᱞᱮ ᱥᱮᱫ ᱦᱚᱱᱟᱜ ᱚᱱᱠᱟ ᱫᱚ ᱜᱚᱝᱠᱮ ᱛᱚᱞᱟ ᱠᱚᱫᱚ ᱱᱟᱜ ᱜᱤᱲᱤ ᱵᱟᱲᱟ ᱫᱚ ᱰᱷᱮᱨ ᱫᱤᱱ ᱨᱮᱜᱮ ᱦᱩᱭ ᱟᱠᱟᱱᱟ ᱫᱚᱥ ᱵᱟᱨᱚ ᱫᱤᱱ ᱛᱮᱨᱚ ᱪᱳᱫᱳ ᱫᱤᱱ ᱫᱚ ᱱᱟ ᱦᱩᱭ ᱟᱠᱟᱱᱟ ᱚᱱᱟ ᱦᱳᱭ ᱥᱮ ᱾
ᱦᱩᱸ ᱦᱩᱸ
ᱟᱫᱚ ᱚᱱᱟ ᱪᱤᱠᱟᱹᱛᱮ ᱱᱟᱜ ᱢᱮᱱᱫᱚ ᱮᱱ ᱱᱤᱛᱚᱜ ᱫᱚ ᱱᱟᱜ ᱢᱮᱱ ᱜᱟᱱᱚᱜᱼᱟ ᱜᱚᱝᱠᱮ ᱛᱚᱞᱟ ᱠᱚᱫᱚ ᱱᱟᱜ ᱫᱚᱢᱮ ᱮᱠᱴᱟ ᱨᱚᱦᱚᱭ ᱞᱮᱠᱟ ᱦᱚᱸ ᱱᱟᱜ ᱫᱚᱢᱮ ᱮᱸ ᱱᱟᱯᱟᱭ ᱫᱚ ᱱᱟᱜ ᱵᱟᱝ ᱡᱩᱛ ᱛᱳᱨ ᱠᱟᱱᱟ ᱾ ᱦᱳᱭ ᱥᱮ ᱜᱚᱝᱠᱮ ᱟᱸᱡᱚᱢ ᱫᱟ ᱵᱮᱱ ᱾
ᱦᱮᱸ ᱦᱮᱸ ᱟᱸᱡᱚᱢ ᱫᱟᱹᱧ᱾
ᱦᱳᱭ ᱦᱳᱭ ᱛᱟᱦᱚᱞᱮ ᱚᱱᱟ ᱞᱮᱠᱟᱛᱮ ᱱᱟᱸᱜ ᱚᱱᱤᱧ ᱢᱮᱱ ᱫᱟ ᱫᱚᱢᱮ ᱮᱠᱴᱟ ᱫᱚ ᱛᱚᱞᱟ ᱠᱚᱦᱚ ᱵᱟᱭ ᱡᱩᱛ ᱧᱚᱜ ᱠᱟᱱᱟ ᱨᱚᱦᱚᱭ ᱞᱮᱠᱟ ᱫᱚ, ᱟᱫᱚ ᱦᱟᱸ ᱱᱤᱛᱚᱜ ᱫᱚ ᱱᱚᱜᱼᱚᱭ ᱠᱷᱮᱛ, ᱠᱷᱮᱛ ᱠᱷᱮᱛ ᱵᱟᱹᱫᱽ, ᱵᱟᱹᱫᱽ ᱵᱟᱹᱭᱦᱟᱹᱲ ᱠᱚᱫᱚ ᱱᱟᱦᱟᱸᱜ ᱱᱤᱛᱳᱜ ᱫᱚ ᱡᱟᱵᱚᱛ ᱵᱟᱲᱟ ᱦᱩᱭᱩᱜ ᱠᱟᱱᱟ᱾
ᱚᱳ ᱟᱪᱪᱷᱟ ᱟᱪᱪᱷᱟ᱾ ᱛᱚᱵᱮ ᱜᱚᱝᱠᱮ ᱟᱯᱮ ᱫᱚ ᱛᱤᱱᱟᱹᱜ ᱥᱮᱨᱢᱟᱨᱮ ᱛᱤᱱᱟᱹᱜ ᱫᱷᱟᱣᱯᱮ ᱨᱚᱦᱚᱭᱟ?
ᱮᱸᱜ ᱜᱚᱢᱠᱮ ᱟᱞᱮ ᱫᱤᱥᱚᱢ ᱫᱚ ᱱᱟᱦᱟᱸᱜ ᱢᱮᱱ ᱞᱮᱠᱷᱟᱱ ᱫᱚ ᱢᱟᱱᱮ ᱵᱩᱨᱩ ᱫᱤᱥᱚᱢ ᱧᱚᱜ ᱠᱟᱱᱟᱞᱮ ᱟᱨ ᱥᱟᱶᱛᱮ ᱫᱚᱢᱮ ᱮᱠᱴᱟ ᱚᱱᱠᱟ ᱫᱟᱜ ᱨᱮᱱᱟᱜ ᱦᱚᱸ ᱢᱟᱱᱮ ᱜᱚᱲᱚ ᱥᱚᱯᱚᱦᱚᱫ ᱵᱟᱹᱱᱩᱜ ᱛᱟᱞᱮᱭᱟ ᱥᱮ ᱚᱱᱟ ᱢᱤᱱᱤ ᱥᱮ ᱠᱮᱱᱮᱞ ᱠᱚᱦᱚᱸ ᱚᱱᱠᱟ ᱫᱚ ᱵᱟ ᱪᱩᱜ ᱟᱹᱱᱤᱡ᱾ ᱟᱨ ᱜᱟᱰᱟ ᱜᱟᱹᱰᱤᱭᱟᱹ ᱠᱚ ᱢᱮᱱᱟᱜᱼᱟ ᱚᱱᱟ ᱠᱚᱫᱚ ᱢᱟᱛᱚ ᱜᱚᱝᱠᱮ ᱫᱟᱜ ᱵᱷᱚᱨᱥᱟ ᱜᱮ ᱦᱳᱭ ᱥᱮ ᱵᱟᱝ?
ᱚ ᱟᱪᱪᱷᱟ ᱟᱪᱪᱷᱟ᱾
ᱟᱫᱚ ᱚᱱᱟ ᱪᱤᱠᱟ ᱱᱟᱸᱜ ᱢᱮᱱ ᱫᱚ ᱜᱚᱝᱠᱮ ᱥᱮᱨᱢᱟ ᱫᱟᱜ ᱛᱮᱜᱮ ᱱᱟᱸᱜ ᱢᱮᱱ ᱫᱚ ᱵᱚᱪᱷᱚᱨ ᱨᱮᱱᱟᱸᱜ ᱢᱤᱫ ᱫᱷᱟᱣ ᱨᱮᱜᱮᱞᱮ ᱪᱟᱥᱟ᱾
ᱚ᱾
ᱦᱳᱭ ᱢᱟᱱᱮ ᱱᱤᱨᱚᱱ ᱫᱚ ᱦᱟᱸᱜ ᱪᱟᱥ ᱫᱚ ᱵᱟᱝ ᱦᱩᱭᱩᱜᱼᱟ ᱟᱞᱮ ᱥᱮᱫ ᱫᱚ᱾
ᱟᱪᱪᱷᱟ ᱟᱪᱪᱷᱟ ᱟᱪᱪᱷᱟ᱾
ᱦᱳᱭ᱾
ᱛᱚᱵᱮ ᱟᱯᱮ ᱫᱚ ᱜᱚᱝᱠᱮ ᱤᱭᱟᱹ ᱥᱮᱨᱢᱟ ᱨᱮ ᱢᱤᱫ ᱫᱷᱟᱣ ᱯᱮ ᱪᱟᱥᱟ?
ᱦᱳᱭ ᱦᱳᱭ᱾
ᱚ ᱟᱞᱮ ᱫᱚ ᱡᱟᱭᱦᱳᱠ ᱥᱮᱨᱢᱟᱨᱮ ᱵᱟᱨ ᱫᱷᱟᱞᱮ ᱪᱟᱥᱟ᱾
ᱟᱪᱪᱷᱟ᱾
ᱱᱤᱭᱟᱹ ᱫᱟᱜ ᱡᱟᱹᱲᱤ ᱱᱤᱭᱟᱹ ᱫᱟᱜ ᱡᱟᱹᱲᱤ ᱱᱤᱭᱟᱹ ᱫᱟᱜ ᱨᱮ ᱢᱤᱫ ᱫᱷᱟᱣ ᱪᱟᱥ ᱟᱞᱮ, ᱟᱨ ᱥᱤᱛᱩᱝ ᱫᱤᱱ ᱤᱭᱟᱹ ᱵᱮᱵᱚᱥᱛᱟ ᱠᱚ ᱢᱮᱱᱟᱜ ᱟᱛᱚ, ᱚᱱᱮ ᱫᱟᱜ ᱥᱤᱞᱚ ᱠᱚ ᱚᱱᱟ ᱠᱚ ᱫᱟᱜ ᱵᱟᱛᱟᱱ ᱟᱛᱮ ᱥᱤᱛᱩᱝ ᱫᱤᱱ ᱫᱚᱲᱮ ᱨᱚᱦᱚᱭᱟ ᱟᱨ ᱪᱮᱫ᱾
ᱟᱪᱪᱷᱟ ᱟᱪᱪᱷᱟ ᱢᱮᱱᱫᱚ ᱜᱚᱝᱠᱮ ᱟᱯᱮ ᱥᱮᱫ ᱫᱚ ᱱᱟᱸᱜ ᱚᱱᱟ ᱥᱮᱞᱚ ᱠᱚ ᱥᱟᱶᱛᱮ ᱚᱱᱟ ᱮᱸᱫ ᱢᱮᱱᱫᱚ ᱮᱸᱫ ᱢᱟᱱᱮ ᱱᱤᱭᱟᱹ ᱫᱟᱜ ᱡᱟᱹᱲᱤ ᱵᱮᱜᱚᱨ ᱦᱚᱸ ᱟᱨᱚ ᱚᱱᱠᱟᱱᱟᱜ ᱟᱨᱚ ᱢᱮᱱᱫᱚ ᱜᱚᱲᱚ ᱥᱚᱯᱚᱦᱚᱫ ᱢᱮᱱᱟᱜ ᱛᱟᱯᱮᱭᱟ ᱥᱮ ᱪᱮᱫ?
ᱦᱳᱭ ᱦᱳᱭ ᱦᱳᱭ᱾
ᱟᱪᱪᱷᱟ ᱟᱪᱪᱷᱟ ᱜᱚᱝᱠᱮ ᱟᱹᱰᱤ ᱱᱟᱯᱟᱭ,
ᱟᱫᱚ ᱟᱯᱮ ᱫᱚ ᱜᱚᱝᱠᱮ ᱪᱮᱫ ᱠᱚᱯᱮ ᱨᱚᱦᱚᱭ ᱵᱟᱲᱟᱭᱟ?
ᱜᱚᱝᱠᱮ ᱨᱚᱦᱚᱭ ᱢᱮᱱ ᱞᱮᱠᱷᱟᱱ ᱫᱚ ᱟᱞᱮᱥᱮᱡ ᱫᱚ ᱮᱸᱜ ᱱᱤᱛᱚᱜ ᱫᱚ ᱱᱟᱸᱜ ᱜᱚᱝᱠᱮ ᱱᱚᱜᱼᱚ ᱱᱚᱣᱟ ᱵᱟᱲᱜᱮ ᱠᱚᱨᱮ ᱱᱟᱸᱦ ᱱᱚᱜᱼᱱᱟ ᱡᱚᱸᱰᱨᱟ ᱠᱚᱞᱮ ᱮᱨ ᱵᱟᱲᱟᱣ ᱠᱟᱫᱟ ᱟᱨ ᱜᱚᱝᱠᱮ ᱵᱟᱹᱫᱽ ᱵᱟᱹᱭᱦᱟᱹᱲ ᱨᱮᱢᱟ ᱱᱤᱛᱚᱜ ᱢᱟ ᱱᱟᱦᱟᱸᱜ ᱜᱚᱝᱠᱮ ᱦᱩᱲᱩ ᱨᱚᱦᱚᱭ ᱦᱩᱭᱩᱜᱼᱟ ᱛᱚ,
ᱦᱩᱸ ᱦᱩᱸ᱾
ᱛᱟᱦᱞᱮ ᱦᱮᱸ ᱱᱟᱜ ᱜᱚᱝᱠᱮ ᱡᱟᱦᱟᱸ ᱢᱟᱱᱮ ᱡᱟᱦᱟᱸ ᱢᱟᱱᱮ ᱡᱟᱦᱟᱸ ᱠᱚᱨᱮ ᱫᱚ ᱰᱟᱸᱜᱟ ᱧᱚᱜ ᱜᱮᱭᱟ ᱛᱚ ᱵᱟᱹᱫ ᱧᱚᱜ ᱜᱮᱭᱟ ᱛᱚ,
ᱚ᱾
ᱛᱟᱦᱞᱮᱱᱟᱜ ᱜᱚᱢᱠᱮ ᱚᱱᱮ ᱚᱱᱟ ᱠᱚᱨᱮ ᱫᱚᱞᱮ ᱪᱤᱠᱟᱹᱭᱟ ᱵᱮᱸᱜᱟᱲ ᱥᱮ ᱵᱷᱤᱱᱰᱤ ᱥᱮ ᱮᱢᱟᱱ ᱛᱮᱢᱟᱱ ᱮᱸ ᱢᱟᱹᱨᱤᱪ ᱠᱚ ᱱᱚᱸᱜᱼᱚ ᱱᱚᱣᱟ ᱟᱨᱚ ᱚᱱᱠᱟ ᱩᱪᱷᱟᱹ ᱠᱚ ᱱᱚᱼᱚ ᱱᱟ ᱠᱚᱞᱮ ᱨᱚᱦᱚᱭ
ᱟᱪᱪᱷᱟ ᱟᱪᱪᱷᱟ ᱟᱪᱪᱷᱟ ᱟᱪᱪᱷᱟ᱾
ᱱᱚᱜᱚ ᱱᱟ ᱨᱚᱦᱚᱭ ᱠᱟᱛᱮᱫ ᱜᱮ ᱡᱟᱸ ᱩᱰᱟᱹᱝ ᱴᱟᱠᱟ ᱠᱟᱹᱣᱰᱤ ᱠᱚ ᱦᱩᱭᱩᱜᱼᱟ ᱤᱱᱟᱹ ᱠᱚᱜᱮ ᱥᱮ ᱚᱲᱟᱜ ᱠᱚᱨᱮᱱᱟᱜ ᱡᱚᱢ ᱵᱟᱲᱟ ᱚᱱᱠᱟ ᱠᱟᱹᱴᱤᱡ ᱱᱟᱯᱟᱭ ᱵᱩᱡᱟᱹᱜᱼᱟ ᱱᱤᱭᱟᱹ ᱚᱲᱟᱜ ᱨᱮᱱᱟᱜ ᱨᱚᱦᱚᱭ ᱡᱚᱝ ᱫᱚ᱾
ᱵᱟᱝᱼᱟ ᱵᱟᱝᱼᱟ ᱟᱞᱮ ᱦᱚᱸ ᱟᱞᱮ ᱦᱚᱸ ᱵᱟᱲᱜᱮ ᱠᱚᱨᱮ ᱜᱮ ᱱᱤᱭᱟᱹ ᱠᱩᱸᱫᱽᱨᱤ ᱵᱮᱸᱜᱟᱲ ᱠᱟᱨᱞᱟ ᱴᱟᱢᱟᱴᱩᱢ ᱢᱟᱹᱨᱤᱪ ᱱᱤᱭᱟᱹ ᱠᱚ ᱟᱞᱮ ᱦᱚᱸ ᱵᱟᱝ ᱛᱟᱨᱯᱚᱨ ᱢᱟᱨᱥᱤ ᱠᱷᱟᱰᱟ ᱦᱚᱛᱚᱫ ᱠᱚᱸᱦᱰᱟ ᱱᱤᱭᱟᱹ ᱠᱚᱫᱚ ᱵᱟᱲᱜᱮ ᱨᱮ ᱜᱮ ᱨᱚᱦᱚᱭ ᱵᱟᱲᱟᱭᱟᱞᱮ ᱚᱲᱟᱜ ᱨᱮ ᱡᱚᱢ ᱠᱷᱟᱹᱛᱤᱨ ᱟᱨ ᱪᱮᱫ ᱟᱨ ᱥᱮᱨᱢᱟ ᱨᱮ ᱵᱟᱨ ᱫᱷᱟᱣ ᱦᱩᱲᱩ ᱢᱟ ᱪᱟᱥᱮᱫ ᱜᱮᱭᱟᱞᱮ᱾
ᱦᱳᱭ ᱦᱳᱭ᱾
ᱟᱨ ᱡᱩᱫᱤ ᱮᱸ ᱚᱱᱟ ᱱᱤᱭᱟᱹ ᱥᱮᱨᱢᱟ ᱨᱮᱱᱟᱜ ᱚᱱᱟ ᱛᱟᱭᱱᱚᱢ ᱥᱮᱫ ᱡᱚᱫᱤ ᱚᱱᱟ ᱰᱤᱥᱮᱢᱵᱚᱨ ᱢᱟᱥ ᱥᱮᱫ ᱡᱚᱫᱤ ᱮ ᱵᱩᱫ ᱠᱚᱢᱟ ᱯᱷᱟᱠᱟ ᱛᱟᱦᱮᱱᱟ ᱟᱫᱚ ᱡᱚᱫᱤ ᱚᱠ ᱛᱚ ᱧᱟᱢᱮᱫ ᱠᱷᱟᱱ ᱮᱭ ᱛᱩᱲᱤ ᱠᱚ ᱵᱟᱝᱠᱷᱟᱱ ᱢᱩᱜ ᱫᱟᱹᱞ ᱠᱚ ᱚᱱᱟ ᱤᱨ ᱠᱤᱭᱟᱞᱮ᱾ ᱚᱱᱟ ᱦᱚᱸ ᱢᱟᱱᱮ ᱤᱨ ᱞᱟᱹᱜᱤᱫ ᱟᱸ ᱛᱩᱲᱤ ᱠᱚ ᱤᱭᱟᱹ ᱠᱚ ᱨᱚᱦᱚᱭ ᱠᱮᱜᱼᱟ ᱞᱮ᱾
ᱦᱳᱭ ᱦᱳᱭ᱾
ᱟᱫᱚ ᱚᱱᱟᱜᱮ ᱡᱟᱦᱳ ᱚᱱᱟ ᱫᱚ ᱚᱲᱟᱜ ᱠᱷᱟᱹᱛᱤᱨ ᱜᱮ ᱢᱟ ᱵᱟᱨ ᱯᱮ ᱠᱟᱴᱷᱟ ᱵᱳᱫ ᱨᱮ ᱤᱨᱞᱮ᱾ ᱢᱟᱱᱮ ᱤᱭᱟᱹ ᱜᱤᱲᱤ ᱞᱮᱱᱠᱷᱟᱱ ᱜᱮ ᱚᱱᱟ ᱡᱮ ᱟᱫᱚ ᱡᱚᱜᱼᱟ ᱟᱡ ᱟᱡ ᱛᱮᱜᱮ ᱥᱟᱨ ᱦᱚᱸ ᱵᱟᱝ ᱞᱟᱜᱟᱜᱼᱟ ᱪᱮᱫ ᱦᱚᱸ ᱵᱟᱝ ᱞᱟᱜᱟᱜᱼᱟ᱾
ᱟᱪᱪᱷᱟ᱾
ᱦᱩᱸ᱾ ᱟᱨ ᱮᱢᱱᱤ ᱱᱟᱹᱭ ᱥᱩᱨ ᱨᱮ ᱢᱮᱱᱟᱜᱼᱟ ᱛᱚ, ᱢᱟᱱᱮ ᱚᱱᱟᱜᱮ ᱚᱱᱟ ᱠᱷᱟᱹᱛᱤᱨ ᱜᱮ ᱟᱞᱮ ᱫᱚ ᱪᱟᱥ ᱵᱟᱥ ᱨᱮ ᱠᱟᱹᱴᱤᱡ ᱩᱱᱟᱹᱜ ᱥᱩᱵᱤᱫᱷᱟ ᱟᱨ ᱪᱮᱫ ᱱᱟᱹᱭ ᱠᱚ ᱥᱩᱨ ᱨᱮ ᱢᱮᱱᱟᱜᱼᱟ᱾ ᱥᱤᱞᱟᱹ ᱠᱚ ᱢᱮᱱᱟᱜᱼᱟ᱾ ᱦᱮᱸ ᱟᱫᱚ ᱱᱟᱹᱭ ᱥᱩᱨ ᱨᱮ ᱢᱮᱱᱟᱜ ᱛᱮ ᱚᱱᱟ ᱯᱟᱲ ᱫᱤᱥᱚᱢ ᱦᱚᱸ ᱥᱩᱨ ᱨᱮ ᱢᱮᱱᱟᱜ ᱛᱟᱞᱮᱭᱟ᱾
ᱚ ᱟᱪᱪᱷᱟ ᱟᱪᱪᱷᱟ, ᱢᱮᱱᱫᱚ ᱜᱚᱝᱠᱮ ᱢᱮᱱᱫᱚ ᱱᱟᱜ ᱜᱚᱢᱠᱮ ᱮᱸ ᱡᱟᱦᱟᱸ ᱞᱮᱠᱟ ᱦᱳᱭᱛᱚ ᱢᱤᱱᱤ ᱠᱚ, ᱥᱮᱞᱚ ᱠᱚᱦᱚᱸ ᱢᱮᱱᱟᱜ ᱛᱟᱯᱮᱭᱟ ᱥᱟᱶᱛᱮ ᱚᱱᱟ ᱱᱟᱹᱭ ᱠᱚᱦᱚᱸ ᱢᱮᱱᱟᱜᱼᱟ ᱦᱮᱸ᱾ ᱥᱮ ᱵᱟᱝ ᱛᱟᱦᱞᱮ ᱢᱮᱱᱛᱮᱫᱚ ᱱᱟᱜ
ᱯᱟᱲ ᱫᱷᱟᱨᱮ ᱨᱮᱫᱚ ᱚᱱᱮ ᱟᱱᱟᱡᱽ ᱠᱚ ᱟᱱᱟᱡᱽ ᱯᱟᱟᱹᱛᱤ ᱠᱚ ᱦᱳᱭ ᱚᱱᱟ ᱫᱚ ᱠᱤᱨᱤᱧ ᱟᱠᱷᱨᱤᱧ ᱠᱷᱟᱹᱛᱤᱨ ᱞᱮ ᱪᱟᱥ ᱵᱟᱲᱟᱭᱟ ᱟᱨ ᱪᱮᱫ ᱚᱱᱟ ᱯᱟᱲ ᱫᱷᱟᱨᱮ ᱨᱮ ᱡᱟᱦᱟᱸ ᱵᱩᱫᱽ ᱠᱚ ᱢᱮᱱᱟᱜ ᱠᱚ ᱦᱮᱸ᱾ ᱚᱱᱟ ᱨᱮᱫᱚ ᱥᱤᱡᱤᱱ ᱨᱮᱱᱟᱜ ᱥᱚᱢᱚᱭ ᱥᱮ ᱨᱮᱭᱟᱲ ᱫᱤᱱ ᱨᱮᱫᱚ ᱵᱟᱸᱫᱷᱟ ᱠᱚᱯᱤ ᱯᱷᱩᱞ ᱠᱚᱯᱤ ᱠᱚ ᱦᱮᱸ ᱵᱤᱴ ᱜᱟᱡᱚᱨ ᱠᱚ ᱟᱨ ᱮᱢᱱᱤ ᱫᱤᱱ ᱨᱮᱫᱚ ᱵᱮᱸᱜᱟᱲ ᱯᱚᱴᱚᱞ ᱱᱤᱭᱟᱹ ᱠᱚᱜᱮ ᱨᱚᱦᱚᱭ ᱵᱟᱲᱟᱭᱟ᱾
ᱟᱪᱪᱷᱟ ᱟᱪᱪᱷᱟ ᱪᱷᱟ᱾
ᱚᱱᱟ ᱫᱚ ᱠᱤᱨᱤᱧ ᱟᱠᱷᱨᱤᱧ ᱠᱷᱟᱛᱤᱨ ᱟᱨ ᱚᱲᱟᱜ ᱵᱟᱲᱜᱮ ᱠᱚᱨᱮ ᱫᱚ ᱚᱱᱟ ᱫᱚ ᱚᱲᱟᱜ ᱨᱮ ᱡᱚᱢ ᱠᱷᱟᱹᱛᱤᱨ ᱜᱮ ᱟᱨᱪᱮᱫ᱾
ᱟᱪᱪᱷᱟ ᱢᱮᱱ ᱫᱚ ᱜᱚᱝᱠᱮ ᱱᱚᱶᱟ ᱮᱸ ᱟᱞᱮ ᱥᱮᱫ ᱫᱚ ᱱᱟᱦᱟᱟᱸᱜ ᱜᱚᱝᱠᱮ ᱡᱟᱦᱟᱸ ᱞᱮᱠᱟ ᱞᱤᱧ ᱞᱟᱹᱭᱟ ᱢᱮᱱᱫᱚ ᱱᱚᱭ ᱱᱟᱜ ᱡᱟᱦᱟᱸ ᱠᱚᱵᱮᱱ ᱞᱟᱹᱭ ᱠᱮᱫ ᱢᱟᱹᱨᱤᱪ ᱠᱚ ᱥᱮ ᱟᱨᱚ ᱮᱢᱟᱱ ᱮᱢᱟᱱ ᱟᱱᱟᱡᱽ ᱠᱚ ᱢᱮᱱ ᱫᱚ ᱜᱚᱢᱠᱮ ᱢᱟᱹᱨᱤᱪ ᱫᱚ ᱜᱚᱢᱠᱮ ᱟᱞᱮ ᱥᱮᱫ ᱫᱚ ᱱᱤᱛᱚᱜ ᱡᱟᱦᱟᱸ ᱞᱮᱠᱟ ᱠᱟᱹᱣᱰᱤ ᱠᱚ ᱟᱹᱠᱷᱨᱤᱧ ᱨᱮ ᱧᱟᱢᱚᱜ ᱠᱟᱱᱟ ᱚᱱᱟ ᱫᱚ ᱜᱚᱝᱠᱮ ᱟᱞᱮ ᱥᱮᱫ ᱫᱚ ᱫᱩᱥᱚ ᱴᱟᱠᱟ ᱠᱤᱞᱳ ᱱᱟᱦᱟᱜ᱾ ᱢᱮᱱ ᱫᱚᱱᱟᱜ ᱜᱚᱝᱠᱮ ᱢᱤᱫ ᱰᱟᱹᱰᱤ ᱨᱮ᱾
ᱦᱳᱭ᱾
ᱟᱨ ᱜᱚᱝᱠᱮ ᱦᱚᱭᱛᱳ ᱡᱟᱦᱟᱸᱭ ᱠᱚᱫᱚ ᱦᱚᱭᱛᱳ ᱡᱚᱸᱰᱨᱟ ᱱᱟᱜ ᱠᱚᱭᱮᱠ ᱮᱸᱜ ᱢᱮᱱᱫᱚ ᱢᱤᱫ ᱵᱚᱸᱜᱟ ᱞᱟᱦᱟ ᱧᱚᱜ ᱠᱚ ᱡᱟᱦᱟᱸᱭ ᱠᱚᱠᱚ ᱮᱨ ᱵᱟᱲᱟ ᱞᱮᱫᱟ ᱩᱱ ᱫᱚ ᱜᱚᱝᱠᱮ ᱱᱟᱜ ᱱᱤᱛᱚᱜ ᱫᱚᱠᱚ ᱟᱠᱷᱨᱤᱧᱟ ᱛᱚ᱾ ᱦᱳᱭ ᱟᱨ ᱥᱟᱱᱟᱢ ᱦᱚᱲᱟᱜ ᱫᱚ ᱱᱤᱛᱚᱜ ᱫᱚ ᱱᱟᱦᱟᱜ ᱡᱚᱱᱰᱨᱟ ᱫᱚ ᱵᱟᱝ ᱦᱚᱸ ᱦᱩᱭ ᱠᱟᱱᱟ ᱥᱮ ᱟᱹᱣᱨᱤᱭᱟᱜᱼᱟ, ᱚᱱᱟ ᱫᱚ ᱜᱚᱝᱠᱮ ᱡᱚᱱᱰᱨᱟ ᱫᱚ ᱦᱟᱱᱮ ᱵᱷᱟᱫᱚᱨ ᱫᱟᱸᱥᱟᱭ ᱟᱥᱟᱲ ᱥᱚᱢᱚᱭ ᱵᱚᱱ ᱟᱥᱟᱲ ᱯᱟᱨᱚᱢ ᱢᱮᱱᱫᱚ ᱵᱷᱟᱫᱚᱨ ᱫᱟᱥᱟᱭ ᱥᱚᱢᱚᱭ ᱵᱚᱱ ᱯᱷᱚᱴ ᱟᱛᱚ ᱯᱷᱚᱴ ᱠᱟᱛᱮᱫ ᱵᱚᱱ ᱡᱚᱢᱟᱛᱚ, ᱛᱟᱞᱦᱮ ᱱᱟᱜ ᱜᱚᱝᱠᱮ ᱱᱤᱛᱚᱜ ᱫᱚ ᱚᱱᱟ ᱡᱚᱱᱰᱨᱟ ᱫᱚ ᱚᱱᱠᱟ ᱛᱤᱨᱤᱥ ᱴᱟᱠᱟ ᱠᱤ ᱢᱟᱱᱮ ᱰᱟᱸᱲᱤ ᱨᱮ ᱪᱟᱞᱟᱜ ᱠᱟᱱᱟ᱾ ᱟᱨᱚ ᱜᱚᱝᱠᱮ ᱮᱢᱟᱱ ᱮᱢᱟᱱ ᱟᱨᱚ ᱢᱮᱱᱟᱜᱼᱟ ᱱᱚᱜᱼᱱᱟ ᱡᱮᱢᱚᱱ ᱵᱮᱱ ᱞᱟᱹᱭᱟ ᱩᱪᱪᱟᱹ ᱮ ᱜᱚᱝᱠᱮ ᱮ ᱥᱮᱨᱮᱧ ᱥᱟᱰᱮ ᱠᱟᱱᱟ ᱠᱟᱹᱴᱤᱡ᱾
ᱦᱮᱸ ᱦᱮᱸ᱾ ᱟᱪᱪᱷᱟ ᱟᱪᱪᱷᱟ ᱟᱪᱪᱷᱟ᱾ ᱚ ᱱᱤᱛᱚᱜ ᱟᱸᱡᱚᱢᱚᱜ ᱠᱟᱱᱟ?
ᱵᱟ ᱟᱫᱚ ᱮᱴᱟᱜ ᱦᱚᱲᱟᱜ ᱠᱟᱴᱤᱡ ᱨᱚᱲ ᱟᱸᱡᱚᱢᱚᱜ ᱠᱟᱱᱟ ᱛᱚ᱾
ᱦᱳᱭ ᱦᱳᱭ ᱟᱹᱞᱤᱧ ᱦᱚᱸ ᱚᱱᱟ ᱠᱷᱟᱹᱛᱤᱨ ᱚᱸᱰᱮ ᱠᱷᱚᱱ ᱡᱷᱟᱹᱞ ᱥᱮᱫ ᱞᱤᱧ ᱦᱮᱡ ᱮᱱᱟ ᱟᱨ ᱪᱮᱫ᱾
ᱟᱪᱪᱷᱟ ᱪᱷᱟ ᱪᱷᱟ ᱦᱳᱭ ᱛᱚ ᱚᱱᱱᱟ ᱞᱮ ᱛᱮᱱᱟᱜ ᱜᱚᱝᱠᱮ ᱢᱮᱱᱫᱚ ᱟᱨᱚ ᱠᱩᱸᱫᱽᱨᱤ ᱠᱚ ᱮᱢᱟᱱ ᱛᱮᱢᱟᱱ ᱢᱮᱱᱟᱜᱼᱟ ᱚᱱᱟ ᱠᱚᱦᱚᱸ ᱜᱚᱝᱠᱮ ᱱᱤᱛᱚᱜ ᱫᱚ ᱯᱚᱧᱪᱟᱥ ᱴᱟᱠᱟ ᱥᱚᱛᱛᱳᱨ ᱴᱟᱠᱟ ᱠᱤᱞᱳ ᱪᱟᱞᱟᱜ ᱠᱟᱱᱟ ᱟᱞᱮ ᱥᱮᱫ ᱫᱚ ᱟᱫᱚ ᱚᱱᱮ ᱚᱱᱟ ᱜᱮ ᱢᱟᱱᱮ ᱱᱚᱜ-ᱚ ᱱᱚᱝᱠᱟ ᱚᱲᱟᱜ ᱠᱚᱨᱮ ᱡᱩᱫᱤ ᱥᱚᱵᱡᱤ ᱩᱛᱩ ᱠᱚᱵᱚᱱ ᱪᱟᱥ ᱵᱟᱲᱟ ᱠᱟᱜᱼᱟ ᱥᱮ ᱟᱱᱟᱡᱽ ᱠᱚᱵᱚᱱ ᱪᱟᱥ ᱠᱟᱜᱼᱟ ᱛᱟᱦᱚᱞᱮ ᱱᱟᱜ ᱜᱚᱝᱠᱮ ᱢᱮᱱᱫᱚ ᱚᱲᱟᱜ ᱡᱚᱢ ᱥᱟᱶ ᱥᱟᱶᱛᱮ ᱜᱚᱝᱠᱮ ᱟᱵᱚᱣᱟᱜ ᱚᱲᱟᱜ ᱨᱮᱱᱟᱜ ᱥᱮ ᱜᱷᱟᱨᱚᱸᱡᱽ ᱨᱮᱱᱟᱜ ᱮᱴᱠᱮᱴᱚᱬᱮ ᱠᱚ ᱮ ᱠᱟᱹᱴᱤᱡ ᱥᱩᱫᱷᱨᱟᱹᱜ-ᱟ ᱮᱭ ᱟᱨᱠᱤ, ᱦᱮᱸ ᱥᱮ ᱵᱟᱝ?
ᱦᱳᱭ ᱦᱳᱭ ᱦᱳᱭ, ᱟᱨ ᱤᱱᱟᱹ ᱠᱷᱟᱱ ᱤᱭᱟᱹ
ᱮᱜ ᱜᱚᱝᱠᱮ ᱚ ᱢᱮᱱ ᱫᱟᱞᱤᱧ ᱛᱟᱦᱞᱮ ᱮᱸ ᱵᱟᱡᱟᱨ ᱠᱚᱨᱮᱜ ᱫᱚ ᱟᱯᱮ ᱚᱱᱟ ᱵᱟᱡᱟᱨ ᱠᱚᱨᱮᱜ ᱫᱚ ᱪᱮᱫ ᱠᱚ ᱟᱹᱠᱷᱨᱤᱧ ᱱᱤᱛᱚᱜ ᱫᱚᱠᱚ ᱤᱫᱤ ᱵᱟᱲᱟᱭᱮᱫᱟ? ᱦᱟᱴ ᱵᱟᱡᱟᱨ
ᱟᱹᱞᱤᱧ ᱫᱚ ᱵᱟᱡᱟᱨ ᱨᱮᱜᱮ ᱛᱟᱸᱦᱮᱱᱟᱞᱤᱧ ᱟᱨ ᱪᱮᱫ, ᱟᱫᱚ ᱚᱲᱟᱜ ᱫᱚ ᱟᱹᱛᱩ ᱨᱮᱜᱮ ᱟᱨ ᱪᱮᱫ᱾ ᱦᱮᱸ, ᱦᱳᱭ ᱟᱫᱚ ᱱᱤᱭᱟᱹ ᱵᱟᱡᱟᱨ ᱠᱚᱨᱮ ᱫᱚ ᱚᱱᱟ ᱡᱚᱢᱟᱠ ᱠᱚ ᱚᱱᱟ ᱜᱟᱡᱚᱨ ᱠᱚ ᱯᱮ ᱚᱱᱟ ᱛᱟᱦᱮᱨ ᱠᱚ ᱦᱮᱸ, ᱛᱟᱨᱯᱚᱨ ᱟᱱᱟᱡ ᱵᱚᱞᱛᱮ ᱫᱚ ᱚᱱᱟ ᱟᱞᱩ ᱯᱚᱴᱚᱞ, ᱵᱮᱸᱜᱟᱲ ᱦᱮᱸ, ᱛᱟᱯᱚᱨ ᱵᱷᱚᱨᱵᱚ ᱴᱤ, ᱢᱚᱴᱚᱨ ᱛᱟᱨᱯᱚᱨ ᱚᱱᱟ ᱤᱡᱟᱹ ᱠᱚᱸᱦᱚᱰᱟ ᱦᱚᱛᱚᱫ ᱦᱚᱸ ᱟᱠᱷᱨᱤᱧ ᱜᱮᱭᱟ ᱠᱚ ᱟᱨ ᱠᱟᱨᱞᱟ ᱠᱚᱦᱚᱸ ᱠᱟᱨᱞᱟ ᱠᱚᱦᱚᱸ ᱟᱠᱷᱨᱤᱧ ᱟᱠᱚ ᱚᱱᱟ ᱟᱨ ᱫᱷᱩᱱᱤᱭᱟᱹ ᱯᱟᱛᱟ ᱠᱚ᱾ ᱫᱷᱩᱱᱤᱭᱟᱹ ᱥᱟᱠᱟᱢ ᱠᱚ ᱚᱱᱟ ᱠᱚ᱾ ᱚᱱᱟ ᱠᱚᱠᱚ ᱟᱠᱷᱨᱤᱧ ᱵᱟᱲᱟᱭᱟ ᱟᱨ ᱮᱢᱱᱤ ᱩᱱᱠᱩ ᱦᱟᱹᱠᱩ ᱴᱟᱠᱩ ᱠᱚᱢᱟ ᱢᱮᱱᱟᱜ ᱠᱚᱜᱮᱭᱟ᱾ ᱚᱱᱟ ᱢᱟ ᱟᱵᱚᱣᱟᱜ ᱚᱱᱛᱮ ᱨᱮ ᱟᱹᱛᱩ ᱫᱤᱥᱚᱢ ᱨᱮ ᱪᱟᱞᱟ ᱞᱮᱱᱠᱷᱟᱱ ᱚᱱᱟ ᱦᱟᱴ ᱠᱚᱨᱮ ᱢᱟ ᱡᱮᱢᱚᱱ ᱟᱵᱚ ᱟᱱᱟᱡ ᱯᱟᱹᱛᱤ ᱠᱚᱵᱚᱱ ᱧᱟᱢᱟ ᱤᱱᱠᱟᱹ ᱦᱟᱹᱠᱩ ᱡᱤᱞ ᱚᱱᱟ ᱠᱚᱦᱚᱸ ᱵᱚᱱ ᱟᱠᱮ ᱧᱟᱢᱟ ᱮᱱᱛᱮᱫ ᱤᱱᱠᱟᱹ ᱚᱱᱟ ᱠᱚᱜᱮ ᱟᱠᱷᱨᱤᱧ
ᱤᱭᱟᱹ ᱦᱟᱹᱠᱩ ᱠᱟᱛᱷᱟ ᱵᱮᱱ ᱞᱟᱹᱭ ᱠᱮᱫᱟ ᱜᱚᱝᱠᱮ ᱢᱮᱱᱫᱚ ᱱᱤᱛᱚᱜ ᱫᱚ ᱱᱟᱦᱟᱜ ᱟᱞᱮ ᱥᱮᱫ ᱫᱚ ᱱᱟᱦᱟᱜ ᱜᱚᱝᱠᱮ ᱱᱚᱜ-ᱚ ᱱᱚᱝᱠᱟ ᱢᱟᱱᱮ ᱫᱟᱜ ᱡᱟᱩ ᱯᱩᱫ ᱵᱟᱲᱟᱭ ᱫᱟᱭ ᱛᱚ, ᱟᱨ ᱢᱮᱱᱫᱚ ᱱᱟᱦᱟᱜ ᱜᱚᱝᱠᱮ ᱚᱸᱰᱮ ᱜᱟᱹᱰᱤᱭᱟᱹ ᱢᱮᱱᱟᱜ ᱛᱟᱞᱮᱭᱟ ᱛᱚ ᱞᱟᱹᱴᱩ ᱯᱩᱠᱷᱨᱤ ᱞᱮᱠᱟ ᱢᱮᱱᱟᱜ ᱛᱟᱞᱮᱭᱟ ᱢᱟᱱᱮ ᱥᱳᱞᱳ ᱚᱱᱟ ᱨᱮᱱᱟᱜ ᱜᱮ᱾
ᱦᱳᱭ ᱦᱳᱭ᱾
ᱟᱫᱚ ᱜᱚᱝᱠᱮ ᱱᱟᱦᱟᱜ ᱚᱸᱰᱮ ᱫᱚ ᱟᱞᱮ ᱥᱟᱱᱟᱢ ᱟᱹᱛᱩ ᱛᱮᱜᱮ ᱱᱟᱦᱟᱜ ᱢᱮᱱᱫᱚ ᱦᱟᱹᱠᱩ ᱠᱚᱞᱮ ᱪᱟᱥ ᱠᱟᱠᱚᱣᱟ ᱛᱚ, ᱟᱨ ᱛᱟᱦᱞᱮ ᱱᱟᱜ ᱚᱱᱟ ᱞᱮᱠᱟ ᱞᱮᱠᱟᱛᱮ ᱱᱟᱜ ᱜᱚᱝᱠᱮ ᱱᱤᱛᱚᱜ ᱫᱚ ᱩᱱᱠᱩ ᱦᱟᱹᱠᱩ ᱫᱚᱠᱚ ᱞᱟᱹᱴᱩ ᱟᱠᱟᱱᱟ ᱛᱚ,
ᱛᱟᱦᱞᱮ ᱱᱟᱜ ᱜᱚᱝᱠᱮ ᱚᱝᱠᱟ ᱵᱚᱪᱷᱚᱨ ᱨᱮ ᱢᱟᱱᱮ ᱵᱟᱨ ᱫᱷᱟᱣ ᱢᱟᱱᱮ, ᱥᱟᱜ ᱢᱟᱱᱮ ᱢᱤᱫ, ᱵᱚᱪᱷᱚᱨ ᱨᱮ ᱜᱚᱝᱠᱮ ᱵᱟᱨ ᱫᱷᱟᱣ ᱜᱟᱱ ᱚᱣᱟᱨ ᱠᱟᱛᱮᱫ ᱞᱮ ᱡᱚᱢ ᱠᱚᱣᱟ ᱢᱟᱱᱮ ᱞᱟᱹᱴᱩ ᱡᱟᱨᱟᱢ ᱛᱮᱞᱮ ᱪᱷᱟᱠᱟᱣ ᱠᱚᱣᱟ᱾ ᱚᱨ ᱟᱞᱮ,
ᱟᱪᱪᱷᱟ ᱟᱪᱪᱷᱟ᱾
ᱥᱟᱱᱟᱢ ᱦᱚᱲ ᱜᱮᱞᱮ ᱛᱟᱸᱦᱮᱱᱟ ᱛᱚ ᱟᱫᱚ ᱚᱱᱟ ᱞᱮᱠᱟᱛᱮ ᱱᱟᱦᱟᱸᱜ, ᱥᱟᱱᱟᱢ ᱦᱚᱲ ᱜᱮ ᱚᱱᱟᱨᱮ ᱚᱨ ᱠᱛᱮᱫ ᱢᱟᱱᱮ ᱡᱚᱯᱲᱟᱣ ᱠᱟᱛᱮᱫ ᱚᱨᱛᱮᱫ ᱞᱮ ᱥᱟᱵ ᱠᱚᱣᱟ᱾ ᱟᱨᱞᱮ ᱦᱟᱹᱴᱤᱧ ᱠᱚᱣᱟ ᱟᱨ
ᱚᱻ
ᱪᱟᱵᱟᱣ ᱟᱠᱟᱱᱟ ᱥᱮ ᱦᱳᱭ ᱜᱚᱝᱠᱮ, ᱟᱫᱚ ᱱᱟᱦᱟᱜ ᱜᱚᱝᱠᱮ ᱥᱟᱱᱟᱝ ᱮᱜ ᱥᱟᱱᱟᱢ ᱦᱟᱹᱠᱩ ᱫᱚ ᱢᱟᱱᱮ ᱵᱟᱠᱚ ᱪᱟᱵᱟᱣ ᱟᱠᱟᱱᱟ ᱥᱮ ᱦᱳᱭ ᱥᱮ,
ᱟᱪᱪᱷᱟ ᱟᱪᱪᱷᱟ ᱟᱨᱚ ᱱᱤᱭᱟᱹ ᱫᱟᱜ ᱥᱚᱢᱚᱭ ᱦᱚᱸᱛᱚ ᱯᱟᱴᱟ ᱠᱚᱨᱮ ᱤᱡᱟᱹ ᱠᱚᱨᱮ ᱵᱟᱯᱮ ᱚᱲᱟᱜ ᱠᱟᱜ-ᱟ? ᱱᱤᱭᱟᱹ ᱯᱟᱴᱟ ᱥᱚᱢᱚᱭ ᱢᱟ ᱟᱞᱮ ᱱᱚᱛ ᱱᱚᱛᱮᱢᱟ ᱫᱚᱢᱮ ᱯᱟᱴᱟ ᱠᱚᱞᱮ ᱢᱟᱱᱮ ᱡᱟᱦᱟᱸ ᱡᱤᱫᱤ-ᱟᱜ ᱟᱞᱮᱭᱟᱜ ᱫᱤᱥᱚᱢ ᱥᱮᱛ ᱤᱧ ᱞᱟᱹᱭᱟ, ᱛᱚᱵᱮᱯᱮ ᱱᱤᱭᱟᱹ ᱫᱟᱜ ᱥᱚᱢᱚᱭ ᱫᱟᱜ ᱫᱤᱱ ᱨᱮ ᱫᱚᱢᱮ ᱯᱟᱴᱟ ᱠᱚᱞᱮ ᱚᱰᱟ ᱠᱟᱜ-ᱟ᱾
ᱛᱟᱨᱯᱚᱨ ᱚᱱᱟ ᱥᱩᱨ ᱨᱮ ᱜᱟᱰᱟ ᱠᱚ ᱢᱮᱱᱟᱜ-ᱟ ᱜᱟᱰᱟ ᱠᱚᱨᱮᱫ, ᱟᱪᱪᱷᱟ ᱦᱳᱭ ᱛᱚ ᱜᱚᱝᱠᱮ ᱟᱫᱚ ᱚᱱᱱᱟ ᱞᱮᱠᱟ ᱛᱮᱱᱟ ᱩᱝᱠᱩ ᱦᱟᱹᱠᱩ ᱵᱟᱠᱚ ᱪᱟᱵᱟᱠᱚᱜ-ᱟ ᱛᱚ ᱛᱟᱞᱦᱮ ᱦᱱᱟᱜ-ᱟ᱾ ᱱᱤᱛᱚᱜ ᱥᱚᱢᱚᱭ ᱫᱚ ᱟᱫᱚ ᱟᱹᱰᱤ ᱡᱳᱨ ᱠᱚ ᱩᱰᱩ ᱠᱚᱜ-ᱟ᱾ ᱛᱚ ᱟᱫᱚ ᱥᱟᱱᱟᱢ ᱦᱚᱲᱜᱮ ᱮᱠᱫᱚᱢ ᱥᱮᱛᱟᱜ ᱨᱮ ᱵᱮᱨᱮᱫ ᱠᱟᱛᱮ ᱚᱱᱮ ᱠᱷᱮᱛ ᱵᱟᱹᱛ ᱵᱟᱹᱭᱦᱟᱹᱲ ᱨᱮ ᱥᱮᱱ ᱠᱟᱛᱮᱱ, ᱚᱱᱟ ᱟᱹᱜ ᱥᱟᱨ ᱠᱚ ᱴᱷᱮᱸᱜᱟ ᱠᱚ ᱥᱟᱵ ᱠᱟᱛᱮᱫ ᱠᱚ ᱪᱟᱞᱟᱜ-ᱟ ᱟᱫᱚ ᱚᱱᱮ ᱱᱟᱜ ᱜᱚᱝᱠᱮ ᱩᱝᱠᱩ ᱦᱟᱹᱠᱩ ᱱᱟᱜ ᱮᱠᱫᱚᱢ ᱠᱚ ᱫᱟᱹᱲ ᱵᱟᱲᱟᱭᱟ ᱥᱮ ᱪᱮᱛᱟᱱ ᱨᱮᱢᱟ ᱯᱩᱨᱟᱹ ᱫᱟᱜ ᱠᱚ ᱯᱮᱨᱮᱡ ᱠᱚᱜ-ᱟ ᱛᱚ ᱛᱟᱦᱞᱮ ᱥᱟᱱᱟᱢ ᱦᱚᱲ ᱜᱮ ᱩᱝᱠᱩ ᱦᱟᱹᱠᱩ ᱚᱱᱮ ᱜᱚᱡ ᱨᱮᱱᱟᱜ ᱠᱚ ᱨᱤᱠᱟᱹᱭᱟ, ᱚᱱᱱᱟ ᱠᱚ ᱠᱟᱹᱴᱤᱡ ᱮᱸ ᱢᱤᱫᱴᱤᱱ ᱵᱟᱨᱭᱟ ᱫᱚ ᱢᱟᱱᱮ ᱠᱩᱥᱤ ᱥᱮ ᱨᱟᱹᱥᱠᱟᱹ ᱵᱩᱡᱩᱜ-ᱟ ᱱᱚᱜᱼᱱᱟ ᱠᱚᱜᱮ᱾
ᱦᱳᱭ ᱦᱳᱭ, ᱟᱞᱮ ᱦᱚᱸ ᱢᱟᱱᱮ ᱱᱤᱭᱟᱹ ᱫᱟᱜ ᱫᱤᱱ ᱨᱮᱫᱚ ᱦᱟᱹᱠᱩ ᱡᱚᱢ ᱛᱮᱜᱮ ᱫᱤᱱ ᱠᱚᱫᱚ ᱠᱟᱴᱟᱜ ᱛᱟᱞᱮᱭᱟ ᱟᱞᱮᱭᱟᱜ᱾
ᱟᱪᱪᱷᱟ ᱟᱪᱪᱷᱟ ᱟᱪᱷᱟ ᱦᱳᱭ ᱛᱚ ᱜᱚᱝᱠᱮ ᱢᱟ ᱛᱟᱞᱦᱮ ᱟᱹᱰᱤ ᱟᱭᱢᱟ ᱥᱚᱢᱚᱭ ᱦᱚᱸ ᱦᱩᱭ ᱮᱱ᱾ ᱛᱞᱟᱝᱼᱟ ᱦᱳᱭ ᱴᱷᱤᱠ ᱜᱮᱭᱟ ᱦᱳᱭ ᱢᱟ।